ᱦᱮᱞᱳ,
ᱦᱮᱞᱳ,
ᱦᱚᱭ ᱞᱟᱹᱭ ᱫᱟᱞᱤᱧ ᱨᱚᱲ ᱟᱸᱚᱢᱚᱜ ᱠᱟᱱᱟ? ᱦᱚᱭ ᱜᱚᱝᱠᱮ, ᱨᱚᱲ ᱟᱸᱡᱚᱢᱚᱜ ᱠᱟᱱᱟ᱾
ᱦᱳᱭ ᱦᱳᱭ ᱟᱸᱡᱚᱢᱚᱜ ᱠᱟᱱ ᱜᱮᱭᱟ, ᱦᱳᱭ ᱦᱳᱭ᱾
ᱚ ᱦᱚ ᱛᱟᱦᱚᱞᱮ ᱞᱟᱹᱭ ᱵᱤᱱ ᱢᱟ? ᱪᱮᱫ ᱛᱤᱭᱮᱜ
ᱚᱱᱟ ᱜᱚᱝᱠᱮᱛ ᱜᱚᱝᱠᱮ ᱛᱷᱚᱲᱟ ᱥᱯᱤᱠᱟᱨ ᱠᱚᱢ ᱛᱟᱢ ᱜᱚᱝᱠᱮ ᱛᱷᱚᱲᱟ ᱥᱤᱯᱤᱠᱟᱨ ᱠᱚᱢ ᱛᱟᱢ ᱛᱟᱦᱚᱞᱮ ᱦᱟᱸᱜ ᱤᱧᱟᱹᱜ ᱨᱚᱲ ᱤᱧ ᱟᱸᱡᱚᱢᱫᱟ ᱵᱟᱠᱷᱟᱭ
ᱱᱤᱛᱚᱜ ᱴᱷᱤᱠ ᱜᱮᱭᱟ?
ᱜᱚᱝᱠᱮ ᱟᱢᱫᱚ, ᱚᱲᱟᱜ ᱠᱚᱨᱮ ᱴᱷᱤᱠ ᱜᱮᱭᱟ ᱟᱫᱚ ᱢᱮᱱᱠᱷᱟᱱ ᱟᱢᱟᱜ ᱵᱮᱠᱜᱨᱟᱣᱩᱱᱰ ᱱᱚᱭᱮᱥ ᱢᱟ ᱟᱹᱰᱤ ᱟᱸᱡᱚᱢᱚᱜ ᱠᱟᱱ ᱜᱚᱝᱠᱮ᱾ ᱵᱟᱝ ᱱᱤᱛᱚᱜ ᱦᱚᱸ ᱟᱸᱡᱚᱢᱚᱜ ᱠᱟᱱᱟ ᱡᱟᱭᱦᱳᱠ ᱢᱟ ᱛᱚᱵᱮ ᱪᱮᱫ ᱠᱚ ᱜᱟᱞᱢᱟᱨᱟᱣ ᱫᱚ, ᱟᱫᱚ ᱞᱟᱦᱟ ᱞᱮᱠᱷᱟᱱ ᱦᱚᱸ ᱛᱟᱭᱚᱢ ᱫᱟᱨᱟᱢ ᱨᱤᱡᱮᱠᱴᱚᱜᱼᱟ ᱥᱮ ᱪᱮᱫ ᱚᱱᱮ ᱚᱱᱟ ᱜᱮ᱾
ᱧᱤᱛᱚᱜ ᱧᱮᱞ ᱞᱮᱜᱟᱭ ᱢᱮ? ᱢᱟᱥᱮ ᱠᱟᱴᱟᱣ ᱠᱟᱛᱮᱜ ᱯᱷᱳᱱ ᱢᱮ?
ᱦᱳᱭ,
ᱠᱟᱴᱟᱣ ᱠᱟᱛᱮᱜ ᱢᱟᱥᱮ ᱯᱷᱳᱱ ᱢᱮ?
ᱜᱚᱝᱠᱮ ᱱᱚᱝᱠᱟ ᱠᱟᱛᱮᱫ ᱫᱚ ᱢᱤᱫ ᱫᱷᱟᱱ ᱠᱟᱴᱟᱣᱮ ᱮᱱᱟ ᱟᱡ ᱛᱮᱜᱮ ᱯᱷᱳᱱ ᱛᱚ ᱵᱟᱨ ᱫᱷᱟᱱ ᱠᱟᱴᱟᱣ ᱦᱩᱭᱩᱜᱼᱟ ᱛᱟᱦᱚᱞᱮ ᱯᱮ ᱫᱷᱟᱱ ᱡᱩᱫᱤ ᱫᱚ, ᱯᱮᱭᱟ ᱴᱟᱥᱠ ᱪᱟᱞᱟᱣᱮᱱ ᱛᱤᱧᱟᱹ ᱢᱟᱱᱮ ᱯᱮᱭᱟ ᱠᱚᱞᱨᱮᱭᱟᱜ ᱚᱯᱥᱮᱱ ᱪᱟᱞᱟᱣᱮᱱ ᱛᱤᱧᱟ ᱵᱚᱞᱮ᱾
ᱚ ᱦᱚᱸᱜᱼᱚ ᱱᱚᱝᱠᱟ ᱵᱟᱝ ᱱᱚᱣᱟ ᱮᱯ ᱨᱮᱱᱟᱜ ᱫᱚ, ᱦᱮᱸ ᱱᱤᱛᱚᱜᱤ
ᱦᱳᱭ ᱦᱳᱭ ᱦᱳᱭ᱾ ᱦᱟᱞᱳ
ᱪᱮᱨᱚ ᱵᱮᱨᱚ ᱨᱟᱜ ᱜᱮ ᱟᱸᱡᱚᱢᱚᱜ ᱠᱟᱱᱟ,
ᱦᱟᱞᱳ,
ᱟᱸᱡᱚᱢ ᱢᱮᱼ ᱟ ᱵᱤᱱ?
ᱤᱧᱟᱹᱜ ᱨᱚᱲᱮᱢ ᱟᱸᱡᱚᱢ ᱧᱟᱢᱮᱜ ᱠᱟᱱᱟ?
ᱦᱮᱸ᱾
ᱢᱮᱱᱠᱷᱟᱱ ᱟᱢ ᱪᱤᱠᱟ ᱠᱟᱛᱮᱢ ᱨᱚᱲ ᱫᱟ ᱵᱟᱹᱧ ᱵᱩᱡᱽ ᱫᱟᱲᱤᱭᱟᱜ ᱠᱟᱱᱟ᱾ ᱟᱢᱟᱻ ᱯᱷᱳᱱ ᱨᱮᱱᱟᱜ ᱟᱢᱟᱜ ᱯᱷᱳᱱ ᱠᱷᱚᱭ ᱤᱧᱟᱹᱜ ᱨᱚᱲ ᱟᱸᱡᱚᱢ ᱦᱟᱡᱩᱜ ᱠᱟᱱᱟ ᱟᱵᱟᱨ, ᱟᱢᱟᱜ ᱵᱷᱚᱞᱤᱭᱚᱢ ᱛᱷᱩᱲᱟ ᱠᱚᱢ ᱢᱮ ᱵᱷᱚᱞᱤᱭᱚᱢ ᱛᱷᱩᱲᱟ ᱠᱚᱢ ᱢᱮ ᱟᱢᱟᱜ?
ᱱᱤᱛᱚᱜ ᱟᱸᱡᱚᱢᱚᱜ ᱠᱟᱱᱟ ᱱᱤᱛᱚᱜ ᱦᱮᱞᱳ - ᱦᱮᱞᱳ,
ᱦᱟᱞᱳ,
ᱟᱸᱡᱚᱢᱚᱜ ᱠᱟᱱᱟ ᱥᱮ ᱵᱟᱝ ᱧᱤᱛᱚᱜ ᱦᱮᱞᱳ ᱵᱟᱭ ᱟᱸᱡᱚᱢᱚᱜ ᱠᱟᱱᱟ?
ᱦᱮᱸ ᱜᱚᱝᱠᱮ ᱱᱤᱛᱚᱜ ᱫᱚ ᱴᱷᱤᱠ ᱜᱮᱭᱟ ᱱᱤᱛᱚᱜ ᱫᱚ ᱴᱷᱤᱠ ᱜᱮᱭᱟ᱾
ᱛᱟᱦᱞᱮᱻ ᱞᱟᱹᱭᱵᱤᱱ ᱢᱟ ᱟᱵᱤᱱ ᱜᱮ ᱪᱮᱫ ᱫᱤᱭᱮ ᱠᱟᱛᱷᱟ ᱞᱟᱝ ᱮᱛᱚᱦᱚᱵᱚ?
ᱡᱟᱭᱦᱳᱠ ᱜᱚᱝᱠᱮ ᱱᱤᱛᱚᱜ ᱫᱚ ᱟᱸᱡᱚᱢᱚᱜ ᱠᱟᱱ ᱜᱮᱭᱟ ᱡᱟᱭᱦᱩᱠ ᱠᱟᱛᱷᱟ ᱫᱚ ᱞᱟᱝ ᱜᱟᱞᱢᱟᱨᱟᱣ ᱞᱮᱜᱮ ᱡᱩᱫᱤ ᱦᱟᱸᱜ ᱡᱟᱦᱟᱸᱱᱟᱜ ᱜᱮ ᱦᱩᱭᱩᱜᱼᱟ ᱦᱩᱭᱩᱜᱼᱟ
ᱛᱚ ᱞᱟᱹᱭᱵᱤᱱ ᱢᱟ ᱪᱮᱜ ᱞᱮᱠᱟ ᱫᱟᱜ ᱠᱚᱭ ᱡᱟᱹᱲᱤ ᱮᱫᱟ ᱟᱹᱵᱤᱱ ᱥᱮᱜ?
ᱟᱞᱮᱥᱮᱫ ᱫᱚ ᱫᱟᱜ ᱫᱚ ᱡᱟᱹᱲᱤ ᱭᱮᱜ ᱠᱟᱱ ᱜᱮᱭᱟᱭ ᱱᱟᱯᱟᱭ ᱜᱮ ᱟᱯᱮᱥᱮᱜ ᱜᱮ ᱪᱮᱜ ᱞᱮᱠᱟ?
ᱟᱞᱮ ᱴᱷᱮᱡ ᱫᱚ ᱧᱤᱛᱳᱜ ᱢᱟ ᱟᱥᱩᱲ ᱠᱟᱫᱟᱭ ᱧᱤᱛᱳᱜ ᱜᱮ ᱾ ᱵᱟᱠᱷᱟᱡ ᱡᱟᱹᱲᱤ ᱫᱚ ᱫᱚᱢᱮ ᱜᱮ ᱡᱟᱹᱲᱤ ᱤᱫᱤᱭᱟᱹ ᱫᱟᱜ ᱫᱚ
ᱟᱪᱪᱷᱟ ᱟᱪᱪᱷᱟ ᱟᱞᱮᱥᱮᱫ ᱫᱚ ᱧᱤᱛᱚᱜ ᱫᱚ ᱵᱟᱭ ᱡᱟᱹᱲᱤᱣ ᱠᱟᱫᱟ ᱾ ᱢᱮᱱᱠᱷᱟᱱ ᱦᱚᱞᱟ ᱫᱚ ᱡᱟᱹᱲᱤ ᱠᱮᱜ ᱜᱮᱭᱟ ᱟᱹᱰᱤ ᱡᱳᱨ ᱜᱮ᱾
ᱟᱵᱤᱱ ᱫᱚ ᱪᱤᱠᱠᱟ ᱥᱚᱦᱚᱨ ᱵᱟᱡᱟᱨ ᱦᱚᱲ ᱥᱮ ᱵᱩᱨᱩ ᱫᱤᱥᱩᱢ ᱦᱚᱲ?
ᱥᱚᱦᱚᱨ ᱵᱟᱡᱟᱨ ᱦᱚᱲ ᱜᱤ ᱵᱚᱞᱮ ᱾
ᱛᱮᱭ ᱚᱱᱛᱮ ᱪᱟᱥᱵᱟᱥ ᱠᱚ ᱪᱮᱜᱠᱟ ᱦᱩᱭᱩᱜ ᱛᱟᱠᱤᱱᱟ ᱟᱵᱤᱱᱟᱜ?
ᱦᱳᱭ ᱟᱞᱮ ᱥᱮᱜ ᱟᱞᱮ ᱠᱷᱚᱱ ᱛᱷᱳᱲᱟ ᱥᱟᱺᱜᱤᱧ ᱧᱚᱜ ᱨᱮ ᱪᱟᱥ - ᱵᱟᱥ ᱫᱚ ᱦᱩᱭᱩᱜ ᱛᱟᱦᱮ ᱢᱮᱱᱠᱷᱟᱱ ᱟᱞᱮ ᱟᱞᱮ ᱥᱮᱫ ᱫᱚ ᱪᱟᱥ - ᱵᱟᱥ ᱫᱚ ᱟᱰᱤ ᱮᱴᱠᱮ ᱦᱩᱸ ᱦᱩᱸ ᱦᱩᱸ
ᱟᱞᱮ ᱱᱚᱛᱮ ᱦᱚ ᱪᱟᱥ ᱵᱟᱥ ᱫᱚ ᱦᱩᱭᱩᱜ ᱜᱮᱭᱟ ᱢᱚᱴᱟ ᱢᱩᱩᱴᱤ ᱦᱩᱭᱩᱜ ᱜᱮᱭᱟ᱾
ᱦᱩᱸ ᱟᱪᱪᱷᱟ ᱟᱪᱪᱷᱟ ᱟᱪᱷᱟ ᱾ ᱟᱞᱮ ᱥᱮᱫ ᱪᱟᱥ ᱵᱟᱥ ᱫᱚ ᱟᱹᱰᱤ ᱱᱟᱯᱟᱭ ᱜᱮ ᱦᱩᱭᱩᱜᱼᱟ ᱟᱨ ᱪᱟᱥ ᱵᱟᱥ ᱠᱟᱛᱮᱜ ᱜᱮᱠᱚ ᱯᱚᱭᱥᱟ ᱴᱟᱠᱟ ᱯᱚᱭᱥᱟ ᱟᱨᱡᱟᱣᱟ ᱚᱱᱟ ᱠᱟᱛᱮᱜ ᱜᱮ ᱥᱚᱝᱥᱟᱨ ᱪᱟᱞᱟᱜ ᱛᱟᱠᱚᱣᱟ᱾
ᱟᱞᱮ ᱞᱮᱠᱟ ᱜᱮ ᱟᱯᱮ ᱦᱚᱸ ᱛᱟᱦᱚᱞᱮ ᱾
ᱦᱮᱸᱦᱮᱸ ᱢᱟᱱᱮᱢ ᱟᱞᱮ ᱞᱮᱠᱟ ᱜᱮ ᱢᱮᱱᱫᱚ ᱟᱞᱮᱷ ᱚᱲᱟᱜ ᱨᱮᱱ ᱫᱚ ᱵᱟᱠᱚ ᱪᱟᱥᱟ ᱵᱚᱞᱮ ᱢᱟᱱᱮ ᱟᱞᱮᱭᱟᱜ ᱮᱞᱟᱠᱟ ᱨᱮᱱᱟᱜ ᱠᱟᱛᱷᱟᱧ ᱞᱟᱹᱭ ᱮᱫᱟ ᱟᱞᱮ ᱫᱚ ᱛᱷᱚᱲᱟ ᱵᱟᱨᱦᱮ ᱧᱚᱜ ᱨᱮ ᱦᱮᱱᱟᱜ ᱞᱮᱭᱟ᱾
ᱚᱸ᱾
ᱩᱸ ᱦᱩᱸ ᱦᱩᱸ ᱾
ᱟᱞᱮ ᱫᱚ ᱟᱞᱮ ᱦᱚᱸᱞᱮ ᱪᱟᱥ ᱜᱮᱭᱟ ᱱᱚᱣᱟ ᱫᱷᱟᱨᱮ ᱯᱟᱥᱮ ᱥᱩᱨ ᱥᱩᱯᱩᱨ ᱦᱚᱲ ᱠᱚ ᱫᱚ ᱠᱚ ᱠᱚ ᱪᱟᱥ ᱜᱮᱭᱟ
ᱩᱸᱦᱩᱸ ᱾ ᱟᱞᱮᱭᱟᱜ ᱟᱹᱛᱩ ᱨᱮᱱᱟᱜ ᱚᱲᱟᱜ ᱨᱮ ᱮᱸ ᱛᱷᱚᱲᱚᱠ ᱪᱮᱷ ᱠᱷᱮᱛ ᱵᱟᱹᱫᱽ ᱠᱚᱫᱚ ᱢᱮᱱᱟᱜ ᱛᱟᱞᱮ ᱜᱮᱭᱟ ᱾ ᱟᱫᱚ ᱵᱤᱥᱤ ᱫᱚ ᱵᱟᱹᱱᱩᱜ ᱛᱟᱞᱮᱭᱟ ᱟᱫᱚ ᱚᱝᱠᱟ ᱦᱚᱲ ᱞᱮ ᱮᱢ ᱠᱟᱜ ᱠᱚᱣᱟ ᱪᱟᱥ ᱞᱟᱹᱜᱤᱫ ᱩᱸᱻ,
ᱮ ᱴᱟᱠᱟ ᱠᱚ ᱫᱚᱠᱟᱨᱟ ᱥᱮ
ᱩᱸ ᱩᱸ ᱟᱫᱚ ᱜᱚᱝᱠᱮ ᱟᱸᱻ ᱱᱚᱣᱟ ᱮᱯ ᱵᱟᱨᱮ ᱫᱚ ᱚᱠᱚᱭ ᱴᱷᱮᱜ ᱵᱮᱱ ᱵᱟᱲᱟᱭ ᱧᱟᱢ ᱠᱮᱜᱼᱟ?
ᱵᱟᱲᱟᱭ ᱧᱟᱢ ᱠᱮᱫᱟ ᱞᱤᱧ ᱵᱚᱞᱛᱮ ᱤᱱᱥᱴᱟᱜᱨᱟᱢ ᱨᱮᱢᱟᱱᱮ ᱢᱤᱫ ᱦᱚᱲ ᱡᱟᱦᱟᱸᱭ ᱟᱲᱟᱜ ᱞᱮᱫᱟᱭ,
ᱦᱳᱭ
ᱱᱚᱣᱟ ᱮᱯ ᱨᱮᱱᱟᱜ ᱵᱮᱯᱟᱨ ᱛᱮ ᱟᱡ ᱡᱟᱦᱟᱭ ᱤᱭᱟᱹᱭ ᱮᱫᱟ ᱠᱤ ᱵᱚᱞᱮ ᱪᱮᱜ ᱞᱤᱧ ᱞᱟᱹᱭᱟ ᱡᱚᱛᱚ ᱡᱤᱱᱤᱥ ᱧᱮᱞ ᱮᱫᱟᱭ ᱱᱤᱭᱟᱹ ᱮᱯ ᱨᱮᱱᱟᱜ,
ᱟᱪᱪᱷᱟ
ᱩᱱᱤᱭᱟᱜ ᱛᱷᱨᱩ ᱛᱮᱜᱮ᱾ ᱩᱱᱭᱟᱜ ᱩᱱᱤ ᱜᱮᱞᱤᱧ ᱢᱮᱥᱮᱡᱽ ᱟᱫᱮᱭᱟ ᱫᱮᱯ ᱢᱮᱛᱟ ᱫᱮᱭᱟᱞᱤᱧ ᱫᱟᱫᱟ ᱱᱚᱝᱠᱟ ᱟᱹᱞᱤᱧ ᱱᱚᱣᱟ ᱮᱯ ᱨᱮ ᱱᱚᱝᱠᱟ ᱠᱟᱢᱤ ᱥᱟᱱᱟ ᱠᱟᱜ ᱞᱤᱧᱟ ᱛᱟᱦᱞᱮ ᱪᱮᱜ ᱪᱤᱠᱟ ᱦᱩᱭᱩᱜ ᱛᱟᱞᱤᱧᱟ ᱩᱱᱤ ᱜᱮ ᱡᱷᱚᱛᱚ ᱢᱮᱟᱜ ᱞᱤᱧᱟᱹ
ᱟᱪᱪᱷᱟ ᱪᱷᱟ ᱜᱩᱨᱩᱯ ᱨᱮ ᱪᱤᱠᱟ ᱵᱮᱱ ᱡᱚᱭᱮᱱ ᱱᱟ?
ᱩᱱᱠᱩ ᱜᱩᱨᱩᱯ ᱨᱮ ᱩᱱᱠᱩ ᱜᱮ ᱟᱠᱚᱣᱟᱜ ᱢᱤᱫ ᱴᱮᱱ ᱵᱷᱤᱰᱭᱳ ᱠᱚ ᱟᱲᱟᱜ ᱞᱮᱫᱟ ᱟᱨ ᱠᱚ ᱞᱟᱹᱭ ᱞᱮᱫᱟ᱾ ᱱᱤᱭᱟᱹᱴᱟᱜ ᱱᱟᱢᱵᱟᱨ ᱨᱮᱳᱣᱟᱴᱥᱮᱯ ᱱᱟᱢᱵᱟᱨ ᱨᱮ ᱟᱯᱮ ᱥᱟᱱᱛᱟᱞᱤ ᱚᱞ ᱠᱟᱛᱮ ᱠᱩᱞ ᱯᱮ ᱟᱞᱮ ᱜᱩᱨᱩᱯ ᱨᱮ ᱞᱮ ᱡᱚᱭᱮᱱ ᱯᱮᱭᱟ᱾ ᱫᱤᱭᱮ ᱢᱮᱱᱠᱷᱟᱱ ᱤᱧᱤᱧ ᱠᱳᱩᱞ ᱠᱮᱫᱟ ᱫᱤᱭᱮ ᱱᱚᱝᱠᱟ ᱠᱚ ᱡᱚᱭᱮᱱ ᱠᱤᱫᱤᱧᱟ᱾
ᱟᱪᱪᱷᱟ ᱟᱪᱪᱷᱟ ᱟᱪᱷᱟ,
ᱛᱟᱯᱚ ᱨᱮ ᱜᱮ ᱴᱮᱱᱤᱝ ᱚᱜ-ᱟ ᱠᱚ ᱴᱨᱮᱱᱤᱝ ᱵᱷᱤᱭᱳ ᱠᱚ ᱧᱮᱞ ᱠᱟᱛᱮ ᱡᱚᱛᱚ ᱦᱩᱭᱱᱟ᱾
ᱟᱪᱪᱷᱟ ᱟᱪᱪᱷᱟ ᱟᱹᱰᱤ ᱱᱟᱯᱟᱭ ᱜᱮ᱾
ᱟᱹᱵᱤᱱ ᱜᱮ ᱞᱟᱹᱭ ᱛᱟᱹᱵᱤᱱ ᱢᱟ ᱟᱹᱵᱤᱱ ᱪᱤᱠᱟᱹ ᱛᱮᱵᱤᱱ ᱦᱮᱡ ᱮᱱᱟ ᱱᱤᱭᱟᱹ ᱮᱯ ᱨᱮ
ᱟᱹᱞᱤᱧ ᱫᱚ ᱱᱚᱣᱟ ᱮᱯ ᱨᱮᱫᱚ, ᱠᱟᱹᱢᱤ ᱭᱟᱞᱤᱧ ᱱᱚᱣᱟ ᱥᱩᱫᱷᱩ ᱱᱚᱣᱟ ᱮᱯᱞᱤᱠᱮᱥᱚᱱ ᱫᱚ ᱵᱟᱝ ᱟᱨᱚ ᱮᱴᱟᱜ ᱮᱴᱟᱜ ᱮᱯᱞᱤᱠᱮᱥᱚᱱ ᱚᱱᱠᱟ ᱟᱹᱞᱤᱧ, ᱠᱷᱚᱵᱚᱨ ᱦᱟᱛᱟᱣ ᱠᱟᱛᱮ ᱠᱷᱚᱵᱚᱨ ᱦᱟᱛᱟᱣ ᱵᱚᱞᱛᱮ ᱚᱠᱟ ᱳᱭᱮᱵᱥᱟᱭᱤᱴ ᱨᱮ ᱵᱚᱞᱚ ᱠᱟᱛᱮ ᱵᱟᱲᱟᱭ ᱧᱟᱢ-ᱤᱧ᱾ ᱟᱫᱚ ᱱᱚᱝᱠᱟ ᱠᱟᱛᱮᱜ ᱜᱮ ᱠᱟᱹᱢᱤ
ᱟᱪᱪᱷᱟ ᱱᱤᱭᱟᱹ ᱱᱤᱭᱟᱹ ᱮᱯ ᱨᱮ ᱟᱹᱵᱤᱱ ᱛᱤᱱ ᱫᱤᱱ ᱠᱷᱚᱱ ᱵᱤᱱ ᱠᱟᱹᱢᱤ ᱭᱮᱫ ᱛᱮ,
ᱤᱱᱟᱹᱜ ᱫᱤᱱ ᱜᱮᱞᱤᱧ ᱠᱟᱹᱢᱤ ᱭᱮᱫᱟ ᱠᱟᱹᱢᱤ ᱫᱚ ᱵᱚᱞᱮ, ᱵᱟᱲᱟᱭ ᱫᱚ ᱞᱟᱦᱟ ᱠᱷᱚᱡ ᱞᱤᱧ ᱵᱟᱲᱟᱭ ᱟᱠᱟᱫ ᱛᱟᱦᱮᱱᱟ ᱱᱤᱭᱟᱹ ᱮᱯ ᱪᱷᱟᱰᱟ ᱠᱟᱛᱮᱫ ᱟᱭᱢᱟ ᱮᱯ ᱨᱮᱞᱤᱧ ᱠᱟᱹᱢᱤ ᱟᱠᱟᱫᱟ᱾ ᱟᱫᱚ ᱱᱤᱡᱮᱨ ᱫᱚ ᱱᱚᱜᱚᱭ ᱵᱟᱨᱯᱮ ᱫᱤᱱ ᱦᱩᱭ ᱮᱱᱟ᱾
ᱛᱟᱦᱚᱞᱮ, ᱤᱱᱟᱹ ᱛᱟᱨ ᱢᱟᱱᱮ ᱵᱟᱵᱤᱱ ᱟᱨᱤᱝ ᱠᱟᱫᱟ ᱛᱚ᱾
ᱵᱟᱝ ᱵᱟᱝ ᱵᱟᱞᱤᱧ ᱟᱨᱱᱤᱝ ᱠᱟᱫᱟ᱾ ᱡᱟᱭ ᱦᱳᱠ,
ᱟᱹᱞᱤᱧ ᱦᱚᱸ ᱱᱟᱣᱟ ᱜᱮᱭᱟᱞᱤᱧ ᱱᱚᱜ-ᱚᱭ ᱛᱮᱦᱮᱱ ᱜᱮ ᱯᱳᱭᱞᱳ,
ᱟᱪᱪᱷᱟ ᱟᱪᱪᱷᱟ, ᱚᱱᱟ ᱫᱚ ᱴᱷᱤᱠ ᱜᱮᱭᱟ ᱢᱮᱱᱠᱷᱟᱱ ᱛᱷᱚᱲ ᱟᱵᱮᱱ ᱦᱚ ᱵᱷᱤᱰᱭᱳ ᱠᱚᱵᱮᱱ ᱧᱮᱞᱟᱜ ᱡᱮ ᱱᱚᱝᱠᱟ ᱚᱞ ᱞᱟᱹᱭ ᱛᱟᱦᱮᱸ ᱠᱟᱱᱟ ᱵᱮᱠᱜᱨᱟᱣᱩᱱᱰ ᱱᱚᱭᱮᱥ ᱱᱚᱣᱟ ᱠᱚ ᱵᱟᱝ ᱥᱮ ᱠᱚᱞ ᱨᱮᱱᱟᱜ ᱥᱯᱤᱪ, ᱡᱮᱱᱚ ᱱᱟᱯᱟᱭ ᱛᱮ ᱛᱟᱦᱮᱱ ᱢᱟ ᱟᱫᱚ ᱢᱮᱱᱠᱷᱟᱱ, ᱟᱞᱟᱝ ᱟᱜ ᱠᱚᱞ ᱢᱟ ᱤᱧᱟᱹᱜ ᱨᱚᱲ ᱢᱟ ᱤᱧᱜᱮᱧ ᱟᱸᱡᱚᱢ ᱧᱟᱢᱮᱫ ᱠᱟᱱ ᱪᱮᱫ ᱤᱧ ᱞᱟᱹᱭᱮᱫ ᱠᱟᱱ᱾
ᱮᱸ ᱵᱩᱡᱷᱟᱹᱣ ᱫᱟᱲᱮᱭᱟᱜ ᱠᱟᱱᱟ ᱞᱤᱧ ᱢᱟᱱᱮ ᱮᱱᱟᱝ ᱛᱚ ᱚᱱᱮ ᱦᱚᱲ ᱛᱩᱞᱩᱡ ᱞᱤᱧ ᱜᱚᱞᱯᱚ ᱠᱮᱫᱟ ᱢᱚᱬᱮ ᱦᱚᱲ ᱛᱩᱞᱩᱡ ᱵᱟᱭ- ᱯᱨᱚᱵᱞᱮᱢᱮᱫ ᱛᱮᱧ ᱪᱮᱠᱟᱹᱜ ᱠᱟᱱᱟ ᱟᱹᱞᱤᱧ ᱦᱚᱸ ᱵᱟᱞᱤᱧ ᱵᱩᱡ ᱫᱟᱲᱮᱭᱟᱜ ᱠᱟᱱᱟ᱾
ᱟᱪᱪᱷᱟ ᱦᱩᱭ ᱫᱟᱲᱮᱭᱟᱜᱼᱟ,
ᱥᱚᱵ ᱥᱚᱢᱚᱭ ᱜᱮ ᱚᱝᱠᱟᱭᱮᱫᱟᱭ ᱥᱮ ᱢᱟᱡᱷᱮ ᱢᱚᱫᱷᱮᱹ
ᱦᱳᱭ ᱦᱳᱭ ᱜᱚᱢᱠᱮ ᱥᱚᱵ ᱥᱚᱢᱚᱭ ᱜᱮ ᱟᱪᱪᱷᱟ ᱚᱱᱟ ᱱᱤᱭᱟ ᱫᱚ ᱵᱟᱛ ᱠᱟᱜ ᱢᱮ ᱚᱱᱟ ᱱᱤᱭᱤᱭᱟᱹ ᱫᱚ ᱵᱟᱝ ᱞᱟᱝ ᱜᱚᱞᱯᱚᱭᱟ ᱢᱟ ᱡᱟᱦᱟᱸ ᱱᱤᱭᱮ ᱜᱚᱞᱯᱚᱭᱮᱫ ᱠᱟᱱ ᱛᱟᱦᱮᱱᱟ ᱚᱱᱟ ᱱᱤᱭᱮ ᱜᱮ᱾ ᱦᱮᱸ ᱠᱟᱛᱷᱟ ᱞᱟᱦᱟ ᱤᱫᱤ ᱛᱟᱞᱟᱝ ᱢᱮ,
ᱛᱟᱦᱞᱮ ᱟᱵᱤᱱ ᱵᱤᱱ ᱞᱟᱹᱭ ᱠᱮᱫᱟ ᱪᱮᱫ ᱵᱤᱨ ᱫᱤᱥᱚᱢ, ᱦᱚᱲ ᱫᱚ ᱵᱟᱵᱤᱱ ᱞᱟᱹᱭᱚᱜᱼᱟ᱾
ᱪᱮᱫ ᱪᱮᱫ,
ᱟᱵᱤᱱ ᱫᱚᱵᱤᱱ ᱞᱟᱹᱭᱚᱜ ᱛᱟᱦᱮᱜ-ᱟ ᱡᱮ ᱟᱵᱤᱱ ᱫᱚ ᱥᱚᱦᱚᱨ ᱵᱟᱡᱟᱨ ᱦᱚᱲ ᱠᱟᱱᱟ ᱵᱤᱱ ᱵᱟᱝ ᱠᱟᱱᱟᱵᱤᱱ ᱵᱟᱝ,
ᱦᱮᱸ ᱥᱚᱦᱚᱨ ᱵᱟᱡᱟᱨ ᱵᱚᱞᱛᱮ ᱱᱚᱝᱠᱟ ᱟᱨᱠᱤ ᱟᱹᱛᱩ ᱠᱚᱨᱮ ᱦᱚᱸ ᱚᱲᱟᱜ ᱢᱮᱱᱟᱜ ᱛᱟᱞᱮᱭᱟ ᱟᱫᱚ ᱢᱮᱱᱠᱷᱟᱱ ᱱᱤᱛ ᱚᱠᱛᱚ ᱫᱚ, ᱟᱫᱚ ᱟᱞᱮ ᱫᱚ ᱥᱚᱦᱚᱨ ᱵᱟᱡᱟᱨ ᱨᱮᱜᱮ ᱞᱮ ᱛᱟᱦᱮᱸᱱ ᱠᱟᱱᱟ᱾ ᱢᱟᱱᱮ ᱚᱱᱠᱟ ᱫᱚ ᱵᱟᱝ ᱜᱮ ᱮᱠᱫᱚᱢ ᱥᱚᱦᱚᱨ ᱨᱮᱜᱮᱧ ᱡᱚᱱᱢᱚ ᱠᱟᱱᱟ ᱚᱱᱠᱟ ᱫᱚ ᱵᱟᱝ ᱠᱟᱱᱟ᱾ ᱡᱮ ᱟᱹᱛᱩ ᱨᱮ ᱚᱲᱟᱜ ᱢᱮᱱᱟᱜ ᱛᱟᱞᱮᱭᱟ ᱛᱚ ᱱᱤᱛ ᱚᱠᱛᱚ ᱥᱚᱦᱚᱨ ᱨᱮᱜᱮ ᱞᱮ ᱛᱟᱦᱮᱸᱱ ᱜᱮᱭᱟ ᱟᱨᱠᱤ, ᱜᱟᱯᱮ ᱟᱢ ᱵᱟᱝ ᱟᱢ ᱫᱚ ᱪᱮᱫ ᱞᱮᱠᱟ᱾
ᱵᱟᱞᱤᱧ ᱟᱸᱡᱚᱢ ᱞᱮᱫᱟ᱾
ᱟᱢᱜᱮ ᱪᱮᱫ ᱞᱮᱠᱟ᱾
ᱟᱞᱮ ᱫᱚ ᱟᱹᱛᱳ ᱚᱲᱟᱜ ᱨᱮᱜᱮ ᱟᱨ ᱥᱚᱦᱚᱨ ᱨᱮ ᱫᱚ ᱵᱟᱞᱮ ᱛᱟᱦᱮᱸᱱ ᱜᱮᱭᱟ᱾
ᱦᱳᱭ ᱦᱳᱭ ᱦᱚ ᱟᱹᱛᱩ ᱟᱨ ᱥᱚᱦᱚᱨ ᱢᱚᱫᱽᱫᱷᱮ ᱨᱮᱫᱚ ᱟᱭᱢᱟ ᱛᱩᱨᱤ ᱛᱚᱯᱷᱟᱛ ᱫᱚ ᱵᱟᱹᱱᱩᱜ ᱟᱠᱟᱫᱟ ᱢᱮᱱᱫᱚ ᱛᱟᱦᱮᱸᱱ ᱫᱚ ᱚᱱᱠᱟ ᱜᱮᱢ ᱛᱟᱦᱮᱸᱱᱟ ᱦᱟᱸᱜ, ᱟᱫᱚ ᱡᱟᱦᱟᱸᱢ ᱪᱟᱥ ᱵᱟᱥ ᱠᱚᱢ ᱧᱮᱞ ᱧᱟᱢᱟ ᱠᱷᱮᱛ ᱵᱮᱫᱽ ᱠᱚ ᱚᱱᱟ ᱠᱚᱫᱚ ᱵᱟᱹᱱᱩᱜᱼᱟ ᱱᱚᱣᱟ ᱠᱚᱨᱮ ᱫᱚ ᱵᱟᱝ ᱧᱮᱞ ᱧᱟᱢᱚᱜᱼᱟ᱾ ᱛ ᱛᱟᱨᱯᱚᱨᱮ ᱥᱟᱵ ᱠᱟᱜ ᱢᱮ ᱱᱚᱝᱠᱟ ᱟᱛᱳ ᱴᱚᱞᱟᱨᱮ ᱡᱟᱦᱟᱸᱭ ᱦᱚᱲ ᱡᱚᱛᱚ ᱦᱚᱲ ᱥᱟᱞᱟᱜ ᱮᱢ ᱜᱟᱞᱢᱟᱨᱟᱣ ᱫᱟᱲᱮᱭᱟᱜᱼᱟ᱾ ᱡᱮᱢᱚᱱ ᱢᱤᱫᱴᱮᱡ ᱟᱛᱩ ᱨᱮᱱ ᱥᱟᱱᱟᱢ ᱦᱚᱲ ᱥᱟᱞᱟᱢ ᱜᱟᱞᱢᱟᱨᱟᱣ ᱫᱟᱲᱮᱭᱟᱜᱼᱟ, ᱢᱮᱱᱠᱷᱟᱱ ᱱᱚᱸᱰᱮ ᱫᱚ
ᱚᱱᱠᱟ ᱮᱯᱟᱨᱴᱢᱮᱱᱴ ᱨᱮᱢ ᱛᱟᱦᱮᱱ ᱠᱷᱟᱱ ᱯᱟᱟᱥᱮ ᱨᱩᱢ ᱨᱮᱱ ᱥᱮ ᱚᱱᱟ ᱚᱱᱟ ᱵᱞᱚᱠ ᱨᱮᱱ ᱜᱮ ᱥᱟᱞᱟᱜ ᱜᱮᱢ ᱚᱱᱟ ᱦᱚᱸ ᱢᱚᱸᱡᱽ ᱛᱮᱢ ᱜᱚᱞᱯᱚᱪᱢ ᱪᱮᱠᱟᱭᱭᱟ ᱚᱱᱟ ᱦᱚᱸ ᱴᱷᱤᱠ ᱵᱟᱹᱱᱩᱜᱼᱟ᱾
ᱦ ᱥᱳᱥᱟᱭᱴᱤ ᱨᱮ ᱵᱚᱞᱮ, ᱢᱟᱱᱮ ᱟᱢ ᱫᱚ ᱟᱢ ᱱᱤᱭᱮ ᱤᱭᱟᱹ ᱛᱟᱦᱮᱱ ᱢᱮ ᱟᱢ ᱡᱟᱦᱟᱸ ᱞᱮᱠᱟᱢ ᱦᱸ ᱡᱩᱚᱫᱤᱢ ᱡᱟᱦᱟᱸ ᱞᱮᱠᱟᱜ ᱨᱮᱦᱚᱸ ᱟᱢ ᱠᱳ ᱠᱷᱚᱵᱚᱨ ᱵᱟᱠᱚ ᱦᱟᱛᱟᱣ ᱛᱟᱢᱟ ᱛᱤᱱ ᱜᱷᱟᱹᱲᱤᱡ ᱮ ᱢᱟᱱᱮ ᱥᱟᱵ ᱠᱟᱜ ᱢᱮ ᱡᱩᱫᱤ ᱟᱢ ᱤᱥᱠᱟᱨᱮᱢ ᱛᱟᱦᱮᱱ ᱠᱷᱟᱱ ᱛᱤᱱ ᱜᱷᱟᱹᱲᱤᱡ ᱡᱩᱫᱤ ᱜᱚᱡᱚᱜ ᱨᱮᱦᱚᱸ ᱢᱟᱱᱮ ᱠᱚᱚᱭ ᱦᱚ ᱠᱷᱚᱵᱚᱨ ᱵᱟᱠᱚ ᱦᱟᱛᱟᱣ ᱛᱟᱢᱟ᱾ ᱢᱟᱱᱮ ᱥᱮᱭᱟ ᱠᱟᱛᱮᱜ ᱮᱢ ᱡᱚᱠᱷᱚᱱᱮᱢ ᱥᱚᱜ ᱟ ᱛᱚᱠᱷᱚᱱ ᱯᱟᱥᱮᱡ ᱫᱚ ᱦᱟᱸᱜ ᱢᱤᱰᱤᱭᱟ ᱠᱚ ᱯᱷᱳᱱ ᱠᱚᱜᱣᱟ ᱯᱩᱞᱤᱥ ᱠᱚ ᱯᱷᱳᱱ ᱠᱚᱣᱟ᱾ ᱦᱳᱭ ᱥᱮ᱾
ᱟᱨ ᱟᱞᱮ ᱱᱚᱸᱰᱮ ᱟᱹᱛᱩ ᱫᱤᱥᱚᱢ ᱨᱮᱫᱚ ᱚᱱᱠᱟ ᱫᱚ ᱵᱟᱝ ᱾
ᱵᱟᱝ ᱵᱟᱝ ᱱᱚᱰᱮᱱᱟᱜ ᱠᱟᱛᱷᱟᱧ ᱞᱟᱹᱭᱫᱟ ᱵᱚᱞᱮ ᱱᱚᱝᱠᱟ ᱦᱩᱭᱩᱜᱼᱟ ᱾ ᱠᱟᱨᱚᱱ ᱚᱠᱚᱭ ᱥᱞᱟᱜ ᱩᱱᱟᱹᱜ ᱞᱮᱱᱫᱮᱱ ᱵᱟᱝ ᱛᱟᱦᱮᱱ ᱛᱟᱠᱚᱣᱟ ᱥᱮ᱾ ᱚᱱᱠᱟ ᱡᱷᱩᱨ ᱡᱷᱟᱢᱮᱞᱟ ᱠᱚ ᱪᱮᱫ ᱦᱚᱸ ᱵᱩᱜᱼᱟ ᱱᱚᱱᱰᱮ ᱫᱚ ᱵᱚᱞᱮ
ᱵᱩᱡᱷᱟᱹᱣ ᱫᱟᱲᱭᱟᱜ ᱠᱟᱱ ᱜᱮᱞᱤᱧ,
ᱟᱫᱚ ᱟᱛᱳ ᱴᱚᱞᱟ ᱨᱮᱜᱮ ᱛᱟᱦᱮᱱ ᱫᱚ ᱴᱷᱤᱠᱟ ᱥᱚᱦᱚᱨ ᱵᱟᱡᱟᱨ ᱠᱷᱚᱱ ᱜᱮ ᱟᱫᱚ ᱛᱷᱚᱲᱟ ᱱᱚᱛᱮ ᱠᱟᱹᱢᱤ ᱨᱮᱱᱟᱜ ᱵᱮᱯᱟᱨ ᱢᱮᱱᱟᱜ ᱠᱟᱫᱟ ᱛᱚ, ᱠᱟᱹᱢᱤ ᱠᱚ ᱢᱮᱱᱟᱜ ᱠᱟᱫᱟ ᱟᱭᱢᱟ ᱠᱤᱪᱷᱩ, ᱟᱫᱚ ᱚᱱᱟ ᱠᱷᱟᱹᱛᱤᱨ ᱛᱮ ᱱᱚᱛ ᱦᱮᱡ ᱦᱩᱭ ᱠᱟᱱᱟ ᱛᱟᱦᱮᱱ ᱦᱩᱭᱩᱜ ᱠᱟᱱᱟ ᱵᱚᱞᱮ ᱾
ᱛᱚ ᱚᱱᱛᱮ ᱨᱮᱜᱮ ᱵᱤᱱ ᱠᱟᱹᱢᱤ ᱜᱮᱭᱟ ᱵᱟᱝ ᱾
ᱦᱮᱸ ᱤᱧ ᱦᱚᱧ ᱠᱟᱹᱢᱤᱭ ᱜᱮᱭᱟ ᱟᱨ ᱤᱧ ᱵᱟᱵᱟ ᱦᱚᱧ ᱠᱟᱹᱢᱤᱭ ᱜᱮᱭᱟ ᱤᱧ ᱜᱚᱜᱚ ᱦᱚᱭ ᱠᱟᱹᱢᱤᱭ ᱜᱮᱭᱟ᱾ ᱟᱞᱮ ᱢᱟᱹᱭ ᱦᱚᱸᱭ ᱯᱟᱲᱦᱟᱣ ᱥᱟᱶ ᱥᱟᱶᱛᱮ ᱩᱱᱤ ᱦᱚᱸᱭ ᱠᱟᱹᱢᱤᱭ ᱜᱮᱭᱟ ᱾ ᱚᱱ ᱱᱝᱠᱟ ᱵᱚᱞᱮ, ᱚᱱᱟᱨ ᱞᱟᱹᱜᱤᱫ ᱜᱮ ᱦᱮᱡ ᱟᱨ ᱵᱟᱠᱷᱟᱱ ᱫᱚ ᱠᱱᱳ ᱟᱹᱛᱩᱳ ᱴᱚᱞᱟ ᱨᱮᱜᱮᱞᱮ ᱛᱟᱦᱮᱸ ᱠᱚᱜᱼᱟ ᱾
ᱟᱛᱳ ᱴᱚᱞᱟ ᱨᱮᱜᱮ ᱵᱟᱭᱨᱮ ᱫᱤᱥᱚᱢ ᱠᱟᱹᱢᱤ ᱠᱟᱢᱤ ᱫᱚ ᱵᱟᱝ,
ᱪᱟᱥᱵᱟᱥ ᱦᱩᱭᱩᱜ ᱜᱮᱭᱟ?
ᱦᱳᱭ ᱜᱚᱢᱠᱮ ᱦᱚᱭ ᱾
ᱚᱱᱟᱜᱮ
ᱦᱳᱭ ᱦᱳᱭ ᱾ ᱫᱚ ᱯᱨᱚᱨᱚᱛᱷᱚᱢ ᱫᱚ ᱱᱚᱛᱮ ᱢᱟᱱᱮ ᱯᱟᱲᱦᱟᱜ ᱞᱟᱹᱜᱤᱫ ᱦᱮᱡ ᱦᱩᱭ ᱞᱮᱱᱟ᱾ ᱯᱟᱲᱦᱟᱜ ᱯᱚᱨ ᱚᱱᱠᱟ ᱠᱟᱹᱢᱤ ᱧᱟᱢ ᱮᱱᱟ, ᱠᱟᱹᱢᱤ ᱧᱟᱢ ᱮᱱᱠᱷᱟᱱ ᱱᱚᱱᱛᱮ ᱨᱮᱜᱮ ᱤᱧ ᱵᱟᱵᱟ ᱞᱟᱦᱟ ᱠᱷᱚᱱᱮ ᱠᱟᱹᱢᱤᱭᱮᱫ ᱠᱟᱱ ᱛᱟᱦᱮᱱᱟ ᱚᱸᱰᱮ ᱨᱮᱜᱮ ᱚᱯᱷᱤᱥ ᱦᱮᱱᱟᱜ ᱟᱠᱟᱫᱟ ᱛᱚ ᱱᱚᱝᱠᱟ ᱛᱚ ᱚᱸᱰᱮ ᱠᱷᱚᱡ ᱤᱧ ᱠᱟᱹᱢᱤᱭᱮᱫ ᱠᱟᱱ ᱛᱟᱦᱮᱟᱦᱮᱱᱟ ᱛᱚ ᱚᱱᱟ ᱯᱟᱥᱮ ᱨᱮᱜᱮ ᱤᱧ ᱦᱚᱧ ᱯᱟᱲᱦᱟᱜ ᱠᱟᱱ ᱛᱟᱦᱮᱱᱟ᱾ ᱟᱞᱮ ᱢᱟᱹᱭ ᱦᱚᱸᱭ ᱯᱟᱲᱦᱟᱜ ᱠᱟᱱ ᱛᱟᱦᱮᱱᱟ ᱟᱫᱚ ᱩᱱᱤ ᱦᱚᱸᱭ ᱠᱟᱹᱢᱤ ᱧᱟᱢ ᱠᱮᱜ-ᱟ᱾ ᱟᱞᱮ ᱢᱟᱹᱭ ᱦᱚᱸ ᱤᱧᱦᱚᱸ ᱠᱟᱹᱢᱤᱧ ᱧᱟᱢ ᱠᱮᱫᱼᱟ ᱟᱨ ᱤᱧ ᱜᱚᱜᱚ ᱦᱚᱸ ᱾ ᱠᱟᱹᱢᱤᱭ ᱧᱟᱢ ᱠᱮᱫᱼᱟ ᱟᱫᱚ ᱤᱧ ᱵᱩᱰᱤᱼᱜᱚ ᱜᱤ, ᱟᱫᱚ ᱚᱲᱟᱜ ᱨᱮᱭ ᱛᱟᱦᱮᱱᱟ ᱠᱷᱟᱹᱞᱤ᱾ ᱟᱫᱚ ᱟᱞᱮ ᱫᱚ ᱥᱮᱛᱟᱜ ᱞᱮ ᱩᱸᱰᱩᱸᱠᱚᱜᱼᱟ᱾ ᱚᱱᱠᱟ ᱫᱚᱥᱴᱟ ᱜᱟᱱ ᱥᱳᱢᱳᱭ, ᱟᱫᱚ ᱱᱤᱛ ᱚᱠᱛᱚ ᱫᱚ ᱤᱧ ᱫᱚ ᱢᱟᱱᱮ ᱚᱝᱠᱟ ᱫᱚ ᱵᱟᱹᱧ ᱠᱟᱹᱢᱤᱭᱮᱫᱟ ᱵᱚᱞᱮ ᱯᱷᱩᱞ ᱴᱟᱭᱤᱢ ᱫᱚ ᱵᱟᱹᱧ ᱡᱚᱵᱽ ᱮᱫᱟ ᱚᱝᱠᱟ ᱤᱭᱟᱹ ᱵᱚᱞᱮ᱾ ᱤᱧᱟᱜ ᱫᱚ ᱠᱟᱹᱢᱤ ᱢᱮᱱᱟᱜᱼᱟ, ᱟᱨᱚ ᱰᱤᱯᱟᱨᱴᱢᱮᱱᱴ ᱯᱟᱲᱦᱟᱜ ᱦᱚᱸ ᱢᱮᱱᱟᱜ ᱛᱤᱧ ᱜᱮᱭᱟ ᱚᱱᱟ ᱵᱟᱝ ᱪᱟᱵᱟ ᱟᱠᱟᱱᱟ᱾ ᱟᱞᱮ ᱢᱟᱹᱭ ᱦᱚᱸ ᱚᱱᱠᱟ ᱜᱮ᱾ ᱵᱟᱝ ᱪᱟᱵᱟᱣ ᱠᱟᱱ ᱛᱟᱭᱟ ᱯᱟᱲᱦᱟᱜ ᱦᱚᱸ, ᱟᱫᱚ ᱡᱚᱠᱷᱚᱱ ᱡᱚᱠᱷᱚᱱ ᱡᱟᱹᱥᱛᱤ ᱠᱟᱭᱛᱮ ᱮᱸᱻ ᱢᱤᱫ ᱵᱮᱞᱟ ᱯᱚᱨ ᱥᱮ ᱟᱹᱭᱩᱵ ᱟᱹᱭᱩᱵ ᱵᱮᱞᱟ ᱢᱤᱫ ᱜᱷᱟᱹᱲᱤᱡ ᱚᱝᱠᱟ ᱵᱚᱞᱮ ᱠᱟᱹᱢᱤ ᱦᱩᱭᱩᱜ ᱜᱮᱭᱟ᱾
ᱵᱩᱡᱷᱟᱹᱣ ᱫᱟᱲᱮᱭᱟᱜ ᱠᱟᱱᱟ ᱞᱤᱧ ᱾
ᱦᱚᱭ ᱦᱚᱭ ᱦᱚᱭ᱾
ᱛᱟᱦᱚᱞᱮ ᱪᱮᱫ ᱞᱮᱠᱟ ᱢᱮᱱᱟᱜ ᱵᱤᱱᱟᱹ ᱟᱹᱵᱤᱱ?
ᱢᱮᱱᱟᱜ ᱞᱤᱧᱟ ᱱᱤᱛ ᱚᱠᱛᱚ ᱫᱚ ᱱᱟᱯᱟᱭ ᱜᱮ ᱢᱮᱱᱟᱜ ᱞᱤᱧᱟ, ᱟᱨ
ᱦᱮᱸ ᱚᱲᱟᱜ ᱨᱮᱱ ᱜᱚᱜᱚ ᱵᱟᱵᱟ ᱛᱟᱠᱚ ᱫᱚ?
ᱦᱚᱭ ᱦᱚᱭ ᱥᱟᱱᱟᱢ ᱦᱚᱲ ᱜᱮ ᱱᱟᱯᱟᱭ ᱜᱮ ᱦᱮᱱᱟᱜ ᱞᱮᱭᱟ, ᱟᱯᱮ ᱜᱮ ᱪᱮᱫ ᱞᱮᱠᱟ?
ᱟᱞᱮ ᱦᱚᱸ ᱱᱟᱯᱟᱭ᱾
ᱟᱯᱮ ᱜᱮ ᱪᱮᱫ ᱞᱮᱠᱟ ᱜᱚᱝᱠᱮ?
ᱪᱮᱫ ᱵᱤᱱ ᱞᱟᱹᱭ ᱠᱮᱫᱟ?
ᱟᱯᱮ ᱜᱤ ᱪᱮᱫ ᱞᱮᱠᱟ ᱢᱮᱱᱟᱜ ᱯᱮᱭᱟ?
ᱱᱟᱯᱟᱭ ᱜᱮ᱾
ᱟᱪᱪᱷᱟ ᱟᱪᱪᱷᱟ᱾ ᱦᱩᱸ ᱦᱩᱸ ᱱᱟᱯᱟᱭ ᱵᱚᱱ ᱛᱟᱦᱮᱱ ᱠᱷᱟᱱ ᱜᱮ
ᱛᱟᱦᱚᱞᱮ ᱢᱟᱱᱮ ᱟᱛᱳ ᱥᱮᱫ ᱫᱚᱯᱮ ᱦᱤᱡᱩᱜ ᱜᱮᱭᱟᱵᱤᱱ ᱥᱮ ᱵᱟᱵᱤᱱ ᱦᱤᱡᱩᱜ ᱜᱮᱭᱟ?
ᱦᱚᱭ ᱦᱚᱭ ᱪᱟᱞᱟᱜ ᱜᱮᱭᱟᱞᱤᱧ ᱪᱟᱞᱟᱣ ᱫᱚ ᱚᱝᱠᱟ ᱞᱮ ᱪᱟᱞᱟᱜ ᱜᱮᱭᱟ ᱵᱚᱞᱮ ᱾
ᱡᱟᱦᱟᱱᱟᱜ ᱯᱚᱨᱚᱵᱽ ᱠᱚᱨᱮᱜ ᱾
ᱦᱚᱭ ᱦᱚᱭ ᱯᱚᱨᱚᱵᱽ ᱠᱚᱨᱮ ᱜᱮᱞᱮ ᱪᱟᱞᱟᱜ-ᱟ᱾ ᱟᱫᱚ ᱚᱸᱰᱮ ᱦᱚᱸ ᱚᱲᱟᱜ ᱨᱮᱫᱚ ᱚᱸᱰᱮ ᱚᱸᱰᱮ ᱦᱚᱸ ᱢᱟᱱᱮ ᱡᱟᱦᱟᱸᱭ ᱠᱮᱭᱟᱨ ᱴᱮᱠᱟᱨ ᱞᱮᱠᱟᱞᱮ ᱫᱚᱦᱚ ᱟᱠᱟᱫ ᱠᱚᱣᱟ ᱵᱚᱞᱮ ᱚᱲᱟᱜ ᱨᱮᱦᱚᱸ᱾ ᱚᱝᱠᱟ ᱵᱚᱞᱮ ᱱᱩᱝᱠᱩ ᱠᱚ ᱫᱮᱠᱷᱼᱵᱷᱟᱞᱟ᱾ ᱟᱨ ᱠᱷᱮᱛ ᱠᱚ ᱡᱟᱦᱟᱸ ᱠᱚ ᱢᱮᱱᱟᱜ ᱛᱟᱞᱮ, ᱢᱟᱱᱮ ᱵᱮᱥᱤ ᱠᱷᱮᱛ ᱫᱚ ᱵᱟᱹᱱᱩᱜ ᱛᱟᱞᱮᱭᱟ ᱯᱟᱸᱪ ᱵᱤᱜᱷᱟᱹ ᱜᱟᱱ ᱢᱮᱱᱟᱜ ᱛᱟᱞᱮ ᱚᱱᱟ ᱠᱚ ᱠᱚ ᱪᱟᱥ ᱵᱟᱥᱟ ᱟᱠᱚ ᱛᱮᱠᱚ ᱡᱚᱢ ᱟᱠᱚ᱾ ᱚᱱᱟ ᱵᱚᱞᱮ ᱡᱩᱫᱤ ᱥᱟᱵ ᱠᱟᱜ ᱢᱮ ᱡᱩᱫᱤ ᱥᱩᱫᱩ ᱚᱲᱟᱜ ᱮᱢ ᱚᱱᱠᱟᱢ ᱫᱚᱦᱚ ᱦᱚᱴᱚ ᱠᱟᱜ ᱠᱷᱟᱡ ᱥᱮ ᱢᱟᱱᱮ ᱚᱲᱟᱜ ᱢᱟᱱᱮ ᱚᱡᱚᱛᱱᱚ ᱨᱮ ᱛᱟᱦᱮᱱ ᱠᱷᱟᱱ ᱢᱤᱫ ᱜᱷᱟᱹᱲᱤ ᱛᱮ ᱵᱟᱹᱲᱤᱡᱚᱜᱼᱟ ᱥᱮ ᱟᱭᱢᱟ ᱨᱚᱠᱚᱢ ᱚᱥᱩᱵᱤᱫᱷᱟ ᱦᱩᱭᱩᱜᱼᱟ ᱥᱮ ᱚᱱᱟ ᱫᱚ ᱡᱩᱫᱤ ᱦᱚᱲ ᱠᱚ ᱛᱟᱦᱮᱱᱟᱜ ᱠᱷᱟᱡ ᱦᱳᱭ ᱥᱮ᱾ ᱚᱝᱠᱟ ᱠᱮᱭᱟᱨ ᱴᱮᱠᱟᱨ ᱞᱮᱠᱟᱞᱮ ᱫᱚᱦᱚ ᱟᱠᱟᱫ ᱠᱚᱣᱟ, ᱵᱟᱜᱟᱱ ᱠᱚ ᱢᱮᱱᱟᱜ ᱛᱟᱞᱮᱭᱟ ᱵᱟᱦᱟ ᱵᱟᱜᱟᱱ ᱠᱚ᱾ ᱛᱚ ᱚᱱᱟ ᱠᱚ ᱫᱮᱠᱷᱼᱵᱷᱟᱞ ᱞᱟᱹᱜᱤᱫ ᱦᱚᱸᱛᱚ ᱦᱚᱲ ᱞᱟᱜᱟᱜ-ᱟ ᱥᱮ᱾ ᱦᱚᱭ ᱦᱚᱭ ᱦᱚᱭ᱾ ᱢᱟ ᱴᱷᱤᱠ ᱜᱮᱭᱟ ᱜᱚᱝᱠᱮ ᱛᱟᱦᱚᱞᱮ, ᱥᱳᱢᱳᱭ ᱦᱚᱸ ᱦᱩᱭᱮᱱ ᱛᱟᱞᱟᱝᱼᱟ ᱱᱤᱝᱠᱟᱹ ᱜᱮᱞᱟᱝ ᱜᱚᱞᱯᱚᱭᱟ᱾
ᱴᱷᱤᱠ ᱟᱪᱷᱮ ᱢᱟ ᱛᱟᱦᱚᱞᱮ᱾